ᱦᱚᱭ ᱟᱸᱡᱚ ᱢᱚᱜ ᱠᱟᱱᱟ᱾
ᱦᱚᱭ ᱟᱸᱡᱚ ᱢᱚᱜ ᱠᱟᱱᱟ ᱡᱚᱦᱟᱨ ᱜᱮ᱾
ᱡᱚᱦᱟᱨ ᱜᱮ ᱱᱟᱯᱟᱭ ᱵᱟᱲᱟ ᱜᱮᱭᱟ ᱯᱮ᱾
ᱦᱚᱭ ᱱᱟᱯᱟᱭ ᱵᱟᱲᱟ ᱜᱮ ᱟᱯᱮ ᱜᱮ ᱪᱮᱫ ᱞᱮᱠᱟ᱾
ᱦᱚᱭ ᱟᱞᱮ ᱦᱚᱸ ᱵᱮᱥ ᱜᱮ ᱟᱨ ᱜᱷᱟᱨᱚᱡᱽ ᱨᱤᱱ ᱦᱚᱲ ᱪᱮᱫ ᱞᱮᱠᱟ ᱢᱮᱱᱟᱜ ᱠᱚ ᱛᱟᱯᱮᱭᱟ᱾
ᱦᱚᱭ ᱡᱷᱚᱛᱚ ᱜᱮ ᱱᱟᱯᱟᱭ ᱜᱮ ᱟᱯᱮ ᱜᱮ ᱪᱮᱫ ᱞᱮᱠᱟ ᱦᱮᱱᱟᱜ ᱠᱚᱣᱟ ᱟᱯᱮ ᱨᱮᱱ᱾
ᱟ ᱠᱟᱹᱴᱤᱡ ᱠᱟᱴᱟᱜ ᱠᱟᱱᱟ ᱨᱚᱲ ᱟᱵᱤᱱᱟᱜ᱾
ᱟᱪᱪᱷᱟ ᱟᱪᱪᱷᱟ ᱟᱨ ᱱᱤᱛᱚᱜ ᱱᱤᱛᱚᱜ
ᱦᱚᱭ ᱱᱤᱛᱚᱜ ᱟᱸᱡᱚ ᱢᱚᱜ ᱠᱟᱱᱟ ᱢᱮᱱ ᱠᱷᱟᱱ ᱟᱹᱭᱠᱟᱹᱜ ᱠᱟᱱᱟ ᱛᱷᱚᱲᱟ ᱵᱮᱠᱜᱨᱟᱣᱩᱱᱰ ᱱᱚᱭᱮᱥ ᱨᱮ ᱡᱟᱦᱟ ᱱᱟᱜ ᱟᱸᱡᱚ ᱢᱚᱜ ᱠᱟᱱᱟ᱾
ᱟᱪᱪᱷᱟ ᱟᱪᱪᱷᱟ ᱟᱪᱪᱷᱟ ᱦᱮᱸ ᱱᱤᱛᱚᱜ ᱱᱤᱛᱚᱜ ᱴᱷᱤᱠ ᱜᱮᱭᱟ᱾
ᱦᱚᱭ ᱛᱷᱚᱲᱟ ᱯᱷᱟᱲᱟᱠ ᱧᱚᱜᱚᱜ ᱵᱤᱱ ᱦᱚᱭ ᱞᱟᱹᱭᱮᱜᱼᱟᱹᱧ ᱠᱤ ᱛᱷᱚᱲᱟ ᱜᱟᱱ ᱯᱷᱟᱲᱟᱠᱚᱜᱼᱟᱢ᱾
ᱦᱮᱸ ᱴᱷᱤᱠ ᱜᱮᱭᱟ ᱱᱤᱛᱚᱜ ᱡᱚᱛᱷᱟᱛ ᱜᱮᱭᱟ᱾
ᱦᱚᱭ ᱱᱤᱛ
ᱟᱪᱪᱷᱟ ᱴᱷᱤᱠ ᱜᱮᱭᱟ ᱟᱯᱮᱨᱤᱱ ᱪᱤᱠᱟ ᱦᱮᱱᱟᱜ ᱠᱚᱣᱟ ᱚᱲᱟᱜ ᱨᱤᱱ ᱦᱚᱲ ᱥᱟᱱᱟᱢ
ᱦᱚᱭ ᱱᱤᱛᱚᱜ ᱫᱚ ᱡᱚᱛᱚ ᱵᱷᱟᱜᱤᱢ ᱜᱮ ᱢᱮᱱᱟᱜ ᱠᱚᱣᱟ ᱦᱚᱭᱥᱮ ᱟᱨ ᱡᱚᱛᱚ ᱜᱮ ᱵᱷᱟᱜᱤ ᱵᱚᱱ ᱛᱟᱦᱮᱸ ᱞᱮᱱ ᱠᱷᱟᱱ ᱵᱮᱥ ᱦᱩᱭᱩᱜᱼᱟ᱾
ᱟᱪᱪᱷᱟ ᱱᱟᱯᱟᱭ ᱜᱮ
ᱦᱚᱭ ᱞᱟᱹᱭᱮᱜᱼᱟᱹᱧ ᱡᱟᱦ ᱟᱱᱟᱜ ᱴᱚᱯᱤᱠ ᱮᱢ ᱩᱭᱦᱟᱹᱨ ᱟᱠᱟᱜᱼᱟ᱾
ᱦᱚᱭ ᱛᱚᱯᱤᱠ ᱩᱭᱦᱟᱹᱨ ᱦᱩᱭ ᱠᱟᱱᱟ ᱟᱸ ᱡᱮᱢᱚᱱ ᱦᱩᱭᱩᱜ ᱠᱟᱱᱟ ᱟᱵᱚ ᱥᱟᱶᱛᱟ ᱱᱤᱭᱟᱹ ᱡᱮ ᱥᱟᱶᱛᱟ ᱨᱮᱱᱟᱜ ᱡᱟᱦᱟᱸ ᱯᱚᱨᱚᱵᱽ-ᱯᱟᱹᱞᱤ ᱠᱚ ᱢᱮᱱᱟᱜ ᱛᱟᱵᱚᱱᱟ ᱟᱨᱠᱤ ᱚᱱᱟ ᱱᱤᱭᱟᱹ ᱜᱮᱞᱟᱝ ᱠᱟᱛᱷᱟᱜᱼᱟ ᱟᱨᱠᱤ
ᱦᱚᱭ ᱨᱚᱲ ᱠᱟᱹᱴᱤᱡ ᱟᱸ ᱠᱟᱴᱟᱜ ᱠᱟᱱᱟ ᱦᱚᱭ ᱥᱮ
ᱡᱮ ᱪᱤᱠᱟᱹᱛᱮ ᱠᱟᱴᱟᱜ ᱱᱤᱛᱚᱜ ᱱᱤᱛᱚᱜ
ᱱᱤᱛᱚᱜ ᱵᱮᱥ ᱟᱸᱡᱚ ᱢᱚᱜ ᱠᱟᱱᱟ ᱢᱮᱱ ᱠᱷᱟᱱ ᱨᱚᱲ ᱨᱚᱲ ᱛᱮ ᱚᱠᱟ ᱜᱷᱟᱹᱲᱤᱡ ᱪᱚ ᱠᱟᱴᱟᱜ ᱠᱟᱱᱟ ᱱᱷᱟᱜ
ᱱᱮᱴᱣᱟᱨᱠ ᱯᱨᱚᱵᱞᱮᱢ ᱥᱟᱨᱵᱷᱟᱨ ᱯᱨᱚᱵᱞᱮᱢ ᱦᱮᱡᱠᱟᱱᱟ ᱟᱸᱜ
ᱟᱸᱦᱟᱸᱜ ᱤᱧᱟᱹᱜ ᱱᱮᱴᱣᱟᱨᱠ ᱫᱚ ᱦᱟᱸᱜ ᱵᱮᱥ ᱜᱮ ᱢᱮᱱᱟᱜᱼᱟ, ᱟᱸ ᱟᱢᱟᱜ ᱠᱟᱹᱴᱤᱡ ᱮᱢ ᱧᱮᱞᱟ᱾
ᱱᱚᱸᱰᱮ ᱦᱚᱸ ᱯᱷᱩᱞ ᱜᱮ ᱫᱮᱠᱷᱟᱣᱮᱜᱼᱟᱭ ᱢᱚᱛᱞᱚᱵᱷ ᱡᱟᱦᱟᱸ ᱯᱷᱟᱭᱤᱵᱽ ᱡᱤ ᱫᱮᱠᱷᱟᱣᱮᱫ ᱛᱟᱦᱮᱸᱫ ᱥᱮ
ᱟᱪᱪᱷᱟ ᱛᱚ ᱦᱩᱭ ᱫᱟᱲᱮᱭᱟᱜᱼᱟ ᱢᱟᱱᱮ ᱫᱟᱜ ᱮᱫ ᱠᱟᱱᱟᱭ ᱛᱚ ᱚᱱᱟ ᱛᱮᱦᱚᱸ ᱯᱟᱪᱷᱮᱫ ᱯᱨᱚᱵᱞᱮᱢ ᱦᱩᱭ ᱫᱟᱲᱮᱭᱟᱜᱼᱟ᱾
ᱚᱱᱟᱜᱮ᱾ ᱟᱪᱪᱷᱟ ᱥᱟ ᱟᱸ ᱥᱟᱶᱛᱟ ᱨᱮᱱᱟᱜ ᱡᱟᱦᱟᱸ ᱯᱚᱨᱚᱵ-ᱯᱟᱹᱞᱤ ᱠᱚ ᱢᱮᱱᱟᱜ ᱛᱟᱵᱚᱱᱟ ᱡᱮᱢᱚᱱ ᱥᱚᱨᱦᱟᱭ ᱠᱚ ᱱᱤᱭᱟ ᱟᱫᱚ ᱥᱚᱨᱦᱟᱭ ᱱᱤᱭᱟᱹ ᱞᱟᱝ ᱠᱟᱛᱷᱟᱜᱼᱟ ᱟᱨᱠᱤ ᱱᱤᱛᱚᱜ ᱫᱚ ᱦᱟᱸᱜ᱾ ᱦᱟᱞᱳ᱾
ᱦᱳᱭ ᱨᱚᱲ ᱵᱤᱱ, ᱦᱳᱭ ᱞᱟᱹᱭ ᱵᱤᱱ᱾
ᱟᱪᱪᱷᱟ ᱦᱟᱸᱜ ᱟᱫᱚ ᱦᱟᱸᱜ ᱠᱩᱞᱤ ᱵᱤᱱᱟᱹᱧ ᱟᱸᱦ ᱥᱚᱨᱦᱟᱭ ᱫᱚ ᱟᱸ ᱢᱟᱱᱮ ᱪᱤᱠᱟᱹ ᱵᱚᱱ ᱢᱟᱱᱟᱣ ᱛᱟᱦᱮᱸᱱᱟ? ᱦᱮᱸ ᱥᱚᱨᱦᱟᱭ ᱨᱮᱱᱟᱜ ᱢᱟᱦᱟᱸ ᱠᱚᱫᱚ ᱛᱤᱱᱟᱹᱜ ᱫᱤᱱ ᱵᱚᱱ ᱢᱟᱱᱟᱣᱟ? ᱚᱠᱟ ᱢᱟᱦᱟᱸ ᱨᱮ ᱪᱤᱜ ᱠᱚᱵᱚᱱ ᱠᱟᱹᱢᱤᱭᱟ ᱟᱨᱠᱤ ᱠᱟᱹᱴᱤᱡ ᱞᱟᱹᱭ ᱯᱷᱮᱱ᱾
ᱦᱚᱭ ᱟ ᱥᱚᱦᱨᱟᱭ ᱟᱸᱜ ᱡᱮᱢᱚᱱ ᱟᱞᱮ ᱥᱮᱱ ᱫᱚ ᱥᱚᱨᱦᱟᱭ ᱱᱟᱦᱟᱸᱜ ᱠᱚ ᱞᱟᱹᱭᱟ ᱢᱚᱬᱮ ᱥᱤᱧ ᱢᱚᱬᱮ ᱧᱤᱫᱟᱹ ᱦᱚᱭ ᱥᱮ?
ᱦᱳᱭ᱾
ᱟᱨ ᱪᱮᱜ ᱞᱮᱠᱟ ᱠᱚ ᱞᱟᱹᱭᱟ ᱢᱚᱬᱮ ᱥᱤᱧ ᱢᱚᱬᱮ ᱧᱤᱫᱟᱹ ᱛᱚ ᱚᱱᱠᱟᱜᱮ ᱱᱟᱦᱟᱸᱜ ᱢᱚᱬᱮ ᱥᱤᱧ ᱢᱚᱬᱮ ᱧᱤᱫᱟᱹ ᱜᱤ ᱟᱞᱮ ᱥᱮᱱ ᱫᱚ ᱦᱩᱭᱩᱜ ᱛᱟᱦᱮᱸ᱾
ᱦᱩᱸ᱾
ᱟᱸ ᱯᱩᱭᱞᱩ ᱫᱤᱱ ᱫᱚᱞᱮ ᱢᱮᱛᱟᱜ ᱛᱟᱦᱮᱸᱱ ᱩᱢ ᱢᱟᱦᱟ, ᱡᱟᱦᱟᱸ ᱫᱚ ᱢᱟᱱᱮ ᱩᱢ ᱠᱟᱛᱮᱜ ᱦᱟᱸᱜ ᱪᱚᱸᱫᱟ ᱵᱟᱥᱟᱝ ᱠᱩ ᱦᱩᱭᱩᱜ ᱛᱟᱦᱮᱸᱱᱟ ᱦᱳᱭ ᱥᱮ, ᱟᱨ ᱫᱚ ᱥᱟᱨ ᱫᱤᱱ ᱫᱚᱞᱮ ᱢᱮᱛᱟᱜ ᱛᱟᱦᱮᱸᱱᱟ ᱵᱚᱸᱜᱟ ᱢᱟᱦᱟ, ᱡᱟᱦᱟᱸ ᱦᱤᱞᱳᱜ ᱫᱚ ᱱᱟᱦᱟᱸᱜ ᱵᱚᱱ ᱵᱚᱸᱜᱟᱱᱟ᱾ ᱟᱨ ᱡᱤᱞ ᱩᱛᱩ ᱫᱟᱠᱟ ᱠᱚ ᱦᱳᱭᱥᱮ, ᱟᱨ ᱥᱟᱨ ᱦᱤᱞᱳᱜ ᱫᱚ ᱱᱟᱦᱟᱸᱜ ᱞᱮ ᱢᱮᱱᱟ ᱠᱷᱩᱱᱴᱟᱹᱣ ᱢᱟᱦᱟ᱾ ᱡᱟᱦᱟᱸ ᱫᱚ ᱮᱱᱦᱤᱞᱳᱜ ᱢᱟᱱᱮ ᱰᱟᱹᱝᱨᱤ ᱠᱷᱩᱱᱴᱟᱹᱣ ᱦᱩᱭᱩᱜ ᱛᱟᱦᱮᱸ᱾ ᱟᱨ ᱥᱚᱴᱠᱟᱴ ᱢᱟᱪᱷᱟ ᱛᱮᱧ ᱞᱟᱹᱭᱮᱫᱼᱟ ᱛᱚ ᱩᱱᱟᱹᱜ ᱦᱟᱸᱜ ᱚᱠ ᱛᱚ ᱵᱟᱹᱧ ᱦᱟᱛᱟᱣᱼᱟ ᱟᱨ ᱚᱱᱟ ᱠᱷᱚᱱ ᱫᱚᱥᱟᱨ ᱢᱟᱦᱟ ᱫᱚᱞᱮ ᱢᱮᱛᱟᱜᱼᱟ ᱡᱟᱞᱮ ᱢᱟᱦᱟ, ᱟᱨ ᱡᱟᱦᱟᱸ ᱫᱚ ᱮᱱᱮᱡ ᱥᱤᱨᱤᱧ ᱡᱟᱞᱮ ᱠᱚ ᱦᱩᱭᱩᱜ ᱛᱟᱦᱮᱸᱱ, ᱟᱨ ᱢᱩᱪᱟᱹᱫ ᱫᱤᱱ ᱦᱤᱞᱳᱜ ᱫᱚᱞᱮ ᱢᱤᱛᱟᱜᱼᱟ ᱦᱟᱠᱳ ᱠᱟᱴᱠᱚᱢ ᱥᱟᱠᱨᱟᱛ ᱦᱳᱭᱥᱮ᱾ ᱟᱸᱜ ᱟᱯᱮᱥᱮᱱ ᱪᱮᱫ ᱞᱮᱠᱟ ᱦᱩᱭᱩᱜ ᱛᱟᱦᱮᱸᱱᱟ ᱠᱟᱹᱴᱤᱡ ᱞᱟᱹᱭ ᱵᱤᱱ?
ᱦᱳᱭ ᱟᱨᱠᱤ ᱟᱸ ᱥᱚᱨᱦᱟᱭ ᱫᱚ ᱡᱟᱦᱟᱸ ᱵᱚᱱ ᱢᱮᱛᱟᱜ ᱠᱟᱱᱟ ᱥᱚᱨᱦᱟᱭ ᱫᱚ ᱢᱤᱫᱴᱟᱝ ᱟᱵᱩ ᱥᱟᱶᱛᱟ ᱨᱮᱱᱟᱜ ᱢᱤᱫᱴᱟᱝ ᱢᱟᱨᱟᱝ ᱯᱚᱨᱚᱵᱽ ᱠᱟᱱᱟ ᱦᱮᱸ ᱡᱟᱦᱟᱸ ᱫᱚ ᱦᱟᱹᱛᱤ ᱞᱮᱠᱟᱱ ᱯᱚᱨᱚᱵᱽ ᱢᱮᱱᱛᱮᱵᱚᱱ ᱧᱩᱢ ᱦᱟᱞᱟᱝ ᱠᱟᱜᱼᱟ, ᱚᱱᱠᱟ ᱞᱮᱠᱟᱛᱮ ᱥᱚᱨᱦᱟᱭ ᱫᱚ ᱡᱮᱢᱚᱱ ᱵᱮᱱ ᱞᱟᱹᱭ ᱠᱮᱜᱼᱟ ᱢᱚᱬᱮ ᱥᱤᱧ ᱢᱚᱬᱮ ᱧᱤᱫᱟᱹ ᱵᱚᱱ ᱢᱟᱱᱟᱣ ᱜᱮᱭᱟ, ᱟᱨ ᱡᱟᱦᱟᱸ ᱫᱤᱱ ᱠᱚᱵᱮᱱ ᱞᱟᱹᱭ ᱠᱮᱜᱼᱟ ᱥᱟᱹᱨᱤ ᱚᱱᱠᱟ ᱜᱮ, ᱟᱫᱚ ᱦᱟᱸᱜ ᱡᱟᱦᱟᱸ ᱠᱟᱹᱢᱤ ᱠᱚᱞᱤᱧ ᱞᱟᱹᱭ ᱫᱟ ᱟᱹᱞᱤᱧ ᱫᱚ ᱦᱟᱸᱜ ᱚᱱᱟ ᱠᱚ ᱫᱤᱱ ᱨᱮᱱᱟᱜ ᱠᱟᱹᱢᱤ ᱦᱮᱸ, ᱯᱳᱭᱞᱳ ᱫᱤᱱ ᱫᱚ ᱦᱟᱸᱜ ᱟᱨᱠᱤ ᱞᱟᱹᱭ ᱜᱟᱱᱚᱜᱼᱟ ᱡᱮ ᱦᱞᱳᱜ ᱤᱭᱟᱹ ᱫᱤᱱ ᱢᱟᱛᱞᱟᱹᱵ ᱩᱢ ᱢᱟᱦᱟ ᱩᱢ ᱢᱟᱦᱟ ᱨᱮᱫᱚ ᱜᱚᱰ ᱨᱮ ᱦᱟᱸᱜ ᱯᱩᱡᱟᱹᱭᱟᱠᱚ᱾ ᱟᱫᱚ ᱦᱟᱸᱜ ᱯᱩᱡᱟᱹ ᱫᱚ ᱦᱟᱸᱜ ᱩᱱ ᱚᱠᱛᱚ ᱫᱚ ᱚᱱᱟ ᱜᱚᱰ ᱨᱮᱫᱚ ᱦᱟᱸᱜ ᱠᱚᱲᱟ ᱦᱚᱯᱚᱱ ᱜᱮᱠᱚ ᱪᱟᱞᱟᱜ ᱠᱟᱱᱟ᱾ ᱟᱨ ᱚᱸᱰᱮ ᱫᱚ ᱦᱟᱸᱜ ᱥᱤᱢ ᱠᱚ ᱵᱚᱸᱜᱟᱭᱮᱜ ᱠᱚᱣᱟ᱾ ᱟᱨ ᱤᱱᱟᱹ ᱛᱟᱭᱚᱢ ᱫᱚ ᱦᱩᱭᱩᱜ ᱠᱟᱱᱟ ᱚᱱᱟ ᱠᱚ ᱦᱩᱭ ᱵᱟᱲᱟ ᱠᱟᱛᱮᱜ ᱟᱸ ᱯᱩᱡᱟᱹ ᱞᱮᱠᱟᱛᱮ ᱡᱟᱦᱟᱸ ᱵᱚᱸᱜᱟ ᱥᱟᱨᱮᱡ ᱡᱟᱦᱟᱸ ᱥᱩᱲᱟᱹ ᱚᱱᱟ ᱫᱚ ᱦᱟᱸᱜ ᱡᱚᱢ ᱟᱠᱚ᱾ ᱡᱚᱢ ᱛᱟᱭᱚᱢ ᱦᱩᱭ ᱛᱟᱭᱚᱢ, ᱟᱫᱚ ᱦᱟᱸᱜ ᱟᱭᱩᱵ ᱚᱠᱛᱚ ᱡᱚᱠᱷᱚᱱ ᱡᱟᱦᱟᱸᱭ ᱨᱮᱱ ᱰᱟᱹᱝᱨᱤ ᱠᱚ ᱛᱟᱦᱮᱸᱱᱟᱠᱚ ᱩᱸᱠᱩ ᱨᱮᱱ ᱫᱚ ᱟ ᱰᱟᱺᱜᱽᱨᱤ ᱠᱚ ᱟᱹᱜᱩ ᱠᱚᱣᱟ ᱦᱚᱛᱞᱚᱵᱽ ᱟᱹᱛᱤᱧ ᱠᱷᱚᱱ, ᱛᱚᱠᱷᱚᱱ ᱧᱮᱞᱚᱜ ᱛᱮᱦᱮᱸᱱᱟ ᱡᱟᱦᱟᱸᱭ ᱰᱟᱺᱜᱽᱨᱤ ᱜᱮ ᱚᱱᱟ ᱦᱚᱨ ᱨᱮ ᱡᱟᱦᱟᱸᱱᱟᱜ ᱠᱚ ᱫᱚᱦᱚ ᱠᱟᱜᱼᱟ ᱟᱨᱠᱤ ᱵᱤᱞᱤ ᱛᱮᱱᱟᱜ ᱡᱩᱫᱤ ᱡᱟᱦᱟᱸᱭ ᱞᱮᱵᱮᱫ ᱠᱮᱫᱟᱭ, ᱟᱨ ᱩᱱᱤ ᱫᱚ ᱦᱟᱸᱜ ᱚᱱᱟ ᱞᱮᱵᱮᱫ ᱞᱮᱠᱷᱟᱱ ᱞᱟᱹᱭ ᱟᱹᱠᱩ ᱡᱮ ᱵᱟᱝ ᱢᱟ ᱩᱱᱤ ᱰᱟᱺᱜᱽᱨᱤ ᱜᱮ ᱟᱹᱜᱩ ᱠᱮᱜᱼᱟᱭ ᱢᱮᱱᱛᱮ ᱥᱚᱨᱦᱟᱭ ᱫᱚ, ᱟᱨᱠᱤ ᱚᱸᱠᱟ ᱠᱚ ᱞᱟᱹᱭ ᱛᱟᱦᱮᱸᱱᱟ ᱟᱨ ᱩᱱᱤ ᱩᱱᱤ ᱰᱟᱺᱜᱽᱨᱤ ᱨᱮᱱ ᱡᱟᱦᱟᱸᱭ ᱢᱟᱹᱞᱤᱠ ᱛᱟᱦᱮᱸᱱᱟᱭ ᱩᱱᱤ ᱫᱚᱠᱚ ᱮᱢᱟᱭᱟ ᱟᱨ ᱤᱭᱟᱹ ᱢᱟᱛᱞᱟᱵᱽ ᱩᱱᱤ ᱞᱟᱜᱟᱣ ᱟᱭᱟ ᱴᱩᱠᱩᱡ ᱦᱟᱺᱰᱤ ᱟᱨᱠᱤ ᱱᱚᱣᱟ ᱱᱚᱝᱠᱟ ᱦᱮᱱᱟᱜᱼᱟ ᱪᱟᱞ ᱫᱚ, ᱱᱚᱝᱠᱟ ᱪᱚᱞ ᱛᱟᱦᱮᱸᱱᱟ, ᱫᱚᱥᱟᱨ ᱫᱤᱱ ᱫᱚ ᱦᱩᱭᱩᱜ ᱠᱟᱱᱟ ᱵᱚᱸᱜᱟ ᱢᱟᱦᱟ ᱵᱚᱸᱜᱟ ᱨᱮᱫᱚ ᱟᱵᱳᱨᱮᱱ ᱟᱜᱤᱞ ᱦᱟᱯᱲᱟᱢ ᱠᱚ ᱡᱟᱦᱟᱸᱭ ᱠᱚ ᱜᱚᱡ ᱜᱩᱨ ᱠᱟᱱ ᱛᱟᱵᱚᱱᱟ, ᱱᱩᱠᱩ ᱤᱫᱤ ᱠᱟᱛᱮ ᱵᱚᱱ ᱵᱚᱸᱜᱟ ᱵᱩᱨᱩᱭᱟ ᱦᱟᱺᱰᱤ ᱠᱚᱵᱚᱱ ᱪᱚᱰᱚᱨ ᱟᱠᱚᱣᱟ, ᱥᱟᱶᱛᱮ ᱩᱱ ᱦᱤᱞᱳᱜ ᱫᱚ ᱦᱟᱸᱜ ᱯᱟᱛᱲᱟ ᱯᱤᱴᱷᱟᱹ ᱡᱤᱞ ᱦᱟᱠᱚ ᱵᱚᱱ ᱡᱚᱢ ᱜᱮ, ᱢᱚᱱᱚ ᱛᱚ ᱱᱟᱹᱦᱤ ᱦᱟᱭ, ᱩᱱ ᱦᱤᱞᱳᱜ ᱢᱟᱵᱚᱱ ᱡᱚᱢ ᱢᱟᱜᱮ ᱟᱨ ᱫᱚᱥᱟᱨ ᱫᱤᱱ ᱫᱚ ᱦᱩᱭᱩᱜ ᱠᱟᱱᱟ ᱠᱷᱩᱱᱴᱟᱹᱣ ᱢᱟᱦᱟ᱾ ᱠᱷᱩᱱᱴᱟᱹᱣ ᱢᱟᱦᱟ ᱨᱮᱫᱚ ᱦᱩᱭᱩᱜ ᱠᱟᱱᱟᱵ ᱟᱸ ᱟᱹᱵᱩᱨᱮᱱ ᱰᱟᱺᱜᱽᱨᱤ ᱠᱚ ᱡᱟᱦᱟᱸᱭ ᱠᱚ ᱦᱮᱱᱟᱜ ᱠᱚᱣᱟ ᱱᱩᱝᱠᱩ ᱵᱚᱱ ᱠᱷᱩᱱᱴᱟᱹᱣ ᱪᱟᱣᱨᱟᱣ ᱠᱚᱣᱟ ᱦᱮᱸ, ᱟ ᱩᱱ ᱦᱤᱞᱳᱜ ᱫᱚ ᱱᱮᱶᱛᱟ ᱦᱟᱠᱟᱫ ᱠᱚᱵᱚᱱ ᱡᱟᱦᱟᱸᱭ ᱫᱤᱫᱤ ᱛᱮᱭᱟᱝ ᱛᱟᱠᱚ ᱦᱟᱛᱚᱢ, ᱠᱩ ᱠᱩᱢᱟᱹᱝ ᱛᱟᱠᱚ ᱱᱩᱠᱩ ᱠᱚ ᱦᱤᱡᱩᱜᱼᱟ, ᱮᱱᱮᱡ ᱥᱤᱨᱤᱧ ᱟᱹᱠᱚ, ᱟᱨ ᱫᱚᱥᱟᱨ ᱫᱤᱱ ᱫᱚ ᱦᱩᱭᱩᱜ ᱠᱟᱱᱟ ᱡᱟᱞᱮ ᱟᱨ ᱡᱟᱡᱽᱞᱮ ᱡᱟᱦᱟᱸ ᱫᱚ ᱮᱱᱮᱡ ᱥᱤᱨᱤᱧ ᱢᱩᱪᱟᱹᱫ ᱫᱤᱱ ᱦᱟᱸᱜ, ᱟᱨᱠᱤ ᱱᱚᱝᱠᱟ ᱢᱟᱱᱟᱣ ᱦᱩᱭᱩᱜ ᱛᱟᱦᱮᱸᱱ ᱜᱮᱭᱟ᱾
ᱦᱳᱭᱻ ᱟ, ᱦᱳᱭ ᱟᱸᱡᱚᱢ ᱠᱮᱜᱼᱟ ᱞᱤᱧ᱾
ᱟᱪᱪᱷᱟ,
ᱟᱻᱜ ᱞᱟᱹᱭ ᱭᱮᱜ ᱞᱤᱧ ᱠᱤ ᱟᱯᱮᱥᱮᱱ ᱫᱚ ᱢᱟᱱᱮᱜ ᱥᱚᱨᱦᱟᱭ ᱵᱚᱸᱜᱟ ᱥᱚᱨᱦᱟᱭ ᱦᱩᱭᱩᱜ ᱛᱟᱦᱮᱸᱱ ᱦᱳᱭ ᱥᱮ,
ᱵᱟᱝ ᱵᱟ ᱥᱚᱨᱦᱟᱭ ᱵᱚᱸᱜᱟ ᱫᱚ ᱵᱟᱝ ᱠᱤ, ᱟᱞᱮ ᱥᱮᱫ ᱫᱚ ᱦᱟᱸᱜ ᱟᱞᱮᱥᱮᱫ ᱫᱚ ᱦᱩᱭᱩᱜ ᱠᱟᱱᱟ ᱦᱟᱸᱜ ᱯᱩ ᱯᱩᱥ ᱵᱚᱸᱜᱟ ᱥᱚᱨᱦᱟᱭᱚᱜ ᱜᱮᱭᱟᱞᱮ,
ᱚᱦᱚ, ᱟᱪᱪᱷᱟᱛ ᱢᱟᱱᱮᱜ ᱟ ᱟᱞᱮ ᱦᱚᱸ ᱚᱸᱠᱟ ᱯᱩᱥ ᱵᱚᱸᱜᱟ ᱜᱮᱞᱮ ᱥᱚᱨᱦᱟᱭᱚᱜ-ᱟ ᱢᱟᱱᱮ ᱟᱵᱚ ᱥᱮᱱ ᱫᱚ ᱢᱤᱜ ᱜᱮ ᱦᱩᱭᱩᱜ ᱛᱟᱦᱮᱸᱱ ᱦᱳᱭ ᱥᱮ ᱾
ᱦᱳᱭ ᱦᱳᱭ! ᱟᱪᱪᱷᱟ ᱟᱵᱮᱱ ᱪᱮᱜ ᱵᱤᱱ ᱢᱚᱱᱮᱭᱟ ᱱᱚᱣᱟ ᱤᱫᱤ ᱠᱟᱛᱮᱜ?
ᱟᱻᱢ ᱢᱟᱱᱮ ᱟᱵᱮᱱ ᱪᱮᱜ ᱞᱮᱠᱟ ᱵᱤᱱ ᱞᱟᱹᱭ ᱠᱮᱜ-ᱟ ᱦᱮᱸᱥᱮ, ᱥᱚᱨᱦᱟᱭ ᱫᱚ ᱟᱵᱚ ᱟᱹᱰᱤ ᱢᱟᱨᱟᱝ ᱯᱚᱲᱚᱯ, ᱠᱚ ᱧᱩᱢ ᱟᱠᱟᱫ ᱞᱮᱠᱟ ᱦᱟᱹᱛᱤ ᱞᱮᱠᱟᱱ ᱯᱚᱨᱚᱵᱽ ᱵᱚᱱ ᱢᱮᱛᱟᱜ ᱛᱟᱦᱮᱸᱱ ᱦᱳᱭ ᱥᱮ᱾ ᱟᱨ ᱟᱵᱮᱱ ᱪᱮᱫ ᱞᱮᱠᱟ ᱵᱮᱱ ᱞᱟᱹᱭ ᱠᱮᱜ-ᱟ ᱢᱟᱱᱮ ᱟᱨ ᱥᱚᱢᱟᱱ ᱥᱚᱢᱟᱱ ᱜᱮ ᱦᱩᱭᱩᱜ ᱛᱟᱦᱮᱸᱱ ᱟᱞᱮ ᱥᱮᱱ ᱦᱚᱸ ᱚᱸᱠᱟ ᱦᱩᱭᱩᱜ ᱛᱟᱦᱮᱱ ᱠᱟᱹᱴᱤᱡ ᱢᱤᱫ ᱵᱟᱨ ᱡᱤᱱᱤᱥ ᱜᱮ ᱚᱱᱠᱟ ᱦᱩᱭ ᱫᱟᱲᱮᱭᱟᱜ-ᱟ ᱡᱟᱦᱟᱸ ᱴᱟᱜ ᱛᱷᱚᱲᱟ ᱢᱟᱱᱮ ᱵᱷᱮᱜᱟᱨ ᱢᱮᱱᱟᱜ-ᱟ, ᱟᱨ
ᱱᱚᱠᱟ ᱠᱷᱩᱱᱴᱟᱹᱣ ᱠᱚ ᱦᱩᱭᱩᱜ ᱜᱮᱭᱟ ᱥᱮ ᱵᱟᱝ-ᱟ?
ᱦᱳᱭ ᱦᱩᱭᱩᱜ ᱜᱮᱭᱟ, ᱢᱮᱱᱠᱷᱟᱱ ᱱᱷᱟᱜ ᱚᱸᱠᱟ ᱵᱚᱪᱷᱚᱨ ᱵᱚᱪᱷᱚᱨ ᱚᱠᱟ ᱵᱟᱝ ᱦᱩᱭᱩᱜ ᱛᱟᱦᱮᱸᱱ ᱦᱳᱭ ᱥᱮ, ᱦᱳᱭ ᱚᱱᱟ ᱠᱚ ᱡᱚᱛᱚ ᱜᱮ ᱦᱩᱭᱩᱜ ᱛᱟᱦᱮᱸᱱ ᱟᱫᱚ ᱠᱟᱹᱴᱤᱜ ᱟᱹᱞᱤᱧ ᱫᱚ ᱥᱚᱴᱠᱟᱴ ᱢᱟᱪᱷᱟ ᱞᱤᱧ ᱞᱟᱹᱭ ᱠᱮᱜ-ᱟ ᱢᱟᱱᱮ ᱡᱟᱦᱟᱸᱱᱟᱜ ᱛᱤᱱᱟᱹᱜ ᱢᱮᱱᱟᱜ ᱛᱟᱵᱚᱱᱟ ᱡᱚᱛᱚ ᱥᱚᱢᱟᱱ ᱜᱮ ᱢᱮᱱᱟᱜ ᱛᱟᱵᱚᱱᱟ, ᱡᱮᱢᱚᱱ ᱵᱮᱱ ᱞᱟᱹᱭ ᱠᱮᱜ-ᱟ ᱜᱚᱲ ᱯᱩᱡᱟᱹ ᱱᱤᱭᱟᱹ ᱛᱮ ᱛᱚ ᱠᱚᱲᱟ ᱜᱤᱫᱽᱨᱟᱹ ᱠᱚ ᱪᱟᱞᱟᱜ ᱛᱟᱦᱮᱸᱱ ᱦᱳᱭ ᱥᱮ, ᱟᱨ ᱥᱤᱢ ᱵᱤᱞᱤ ᱞᱮᱵᱮᱫ ᱵᱮᱱ ᱞᱟᱹᱭ ᱠᱮᱜ-ᱟ ᱚᱛ- ᱚᱱᱟ ᱦᱚᱸ ᱚᱝᱠᱟ ᱜᱮ ᱟᱫᱚ ᱱᱟᱦᱟᱜ ᱚᱱᱟ ᱡᱟᱦᱟᱸ ᱵᱮᱱ ᱞᱟᱹᱭ ᱠᱮᱜ-ᱟ ᱠᱤ ᱩᱱᱤ ᱵᱟᱹᱞᱤᱧ ᱟᱸᱡᱚᱢ ᱛᱤᱭᱟᱹᱜ ᱞᱮᱫᱟ, ᱡᱟᱦᱟᱸᱭ ᱨᱮ ᱱᱟᱸᱜ ᱥᱤᱢ ᱵᱤᱞᱤ ᱞᱮᱵᱮᱫ ᱠᱮᱫᱟᱭ ᱰᱟᱺᱜᱽᱨᱤ ᱟᱫᱚ ᱩᱱᱠᱩ ᱦᱚᱲ ᱪᱮᱜ ᱵᱤᱱ ᱞᱟᱹᱭ ᱠᱮᱜᱼᱟ ᱚᱸᱰᱮ
ᱟ ᱪᱪᱷᱟ ᱟᱪᱪᱷᱟ ᱟᱪᱪᱷᱟ ᱦᱳᱭ, ᱟᱫᱚ ᱦᱟᱸᱜ ᱡᱟᱦᱟᱸᱭ ᱨᱮᱱ ᱢᱚᱛᱞᱚᱵ ᱰᱟᱹᱝᱨᱤ ᱠᱟᱱᱟᱭ ᱥᱮ ᱡᱟᱦᱟᱸᱭ ᱰᱟᱹᱝᱨᱤ ᱞᱮᱵᱮᱫ ᱛᱤᱭᱟᱹᱜ ᱠᱮᱫᱟᱭ ᱟᱨᱠᱤ ᱥᱮ ᱚᱱᱠᱟᱛᱮ ᱴᱟᱸᱰᱟ ᱯᱟᱨᱚᱢ ᱮᱱᱟᱭ ᱟᱨᱠᱤ ᱯᱟᱨᱚᱢ ᱠᱮᱜ-ᱟᱭ ᱾ ᱟᱫᱚ ᱦᱟᱸᱜ ᱞᱟᱹᱭ ᱟᱠᱚ ᱵᱟᱝᱢᱟ ᱩᱱᱤ ᱰᱟᱹᱝᱨᱤ ᱜᱮ ᱟᱨᱠᱤ ᱥᱚᱨᱦᱟᱭ ᱫᱚᱭ ᱟᱹᱜᱩ ᱠᱮᱫᱟᱭ ᱱᱤᱭᱟᱹ ᱡᱷᱚᱴ ᱫᱚ ᱟᱨᱠ ᱤ᱾ ᱦᱮᱸ ᱦᱮᱞᱳ ᱾